ᱦᱮᱞᱳ
ᱦᱟᱞᱳᱻ
ᱦᱳᱭ ᱜᱚᱢᱠᱮ ᱡᱚᱦᱟᱨ ᱜᱮ
ᱦᱳᱭ ᱜᱚᱢᱠᱮ ᱡᱚᱦᱟᱨᱼᱡᱚᱦᱟᱨ ᱟᱡᱚᱢᱟᱜ ᱠᱟᱱᱟ ᱤᱧᱟᱹᱜ ᱨᱚᱲ
ᱦᱳᱭ ᱜᱚᱝᱠᱮ ᱟᱸᱡᱚᱢ ᱧᱟᱢ ᱟᱹᱵᱤᱱ ᱵᱤᱱ ᱟᱸᱡᱚᱢ ᱧᱟᱢ ᱮᱫᱟ ᱟᱹᱞᱤᱧᱟᱜ ᱨᱚᱲ
ᱦᱳᱭ ᱜᱚᱝᱠᱮ ᱟᱸᱡᱚᱢ ᱧᱟᱢᱚᱜ ᱠᱟᱱᱟ ᱟᱢᱟᱜ ᱨᱚᱲ ᱦᱚᱸ ᱟᱹᱰᱤ ᱱᱟᱯᱟᱭ ᱛᱮᱜᱮ
ᱦᱳᱭ ᱜᱚᱝᱠᱮ ᱛᱟᱦᱞᱮ ᱪᱮ ᱵᱤᱱ ᱪᱤᱤᱠᱟᱹᱭᱮᱫᱟ ᱱᱤᱛᱟᱜ ᱫᱚ
ᱞᱟᱹᱭᱢ ᱢᱮ ᱜᱚᱝᱠᱮ ᱪᱮᱫ ᱦᱚᱭ ᱜᱚᱝᱠᱮ ᱱᱤᱛᱚᱜ ᱫᱚ ᱪᱷᱟᱸᱫᱽ ᱥᱮᱫ ᱫᱩᱲᱩᱵ ᱦᱳᱭ ᱟᱠᱟᱱᱟ ᱱᱤᱛ ᱚᱠᱛᱚ ᱫᱚ᱾ ᱛᱚ ᱟᱵᱮᱱ ᱜᱮ ᱪᱮᱫ ᱵᱮᱱ ᱪᱮᱤᱠᱟᱭᱮᱫ ᱠᱟᱱᱟ
ᱜᱤᱛᱤᱡ ᱵᱟᱲᱟ
ᱪᱮᱫ ᱵᱮ ᱮᱢᱱ ᱠᱮᱜᱼᱟ ᱜᱚᱝᱠᱮ ᱟᱪᱪᱷᱟ ᱟᱪᱪᱷᱟ ᱟᱪᱷᱟ ᱟᱪᱪᱷᱟ ᱟᱹᱰᱤᱸ ᱡᱟᱹᱯᱤᱫ ᱦᱚᱸᱚᱸ ᱫᱚᱨᱠᱟᱨ ᱫᱚᱨᱠᱟᱨ ᱠᱟᱱ ᱜᱮᱭᱟ ᱧᱤᱫᱟᱹ ᱦᱚᱸ ᱧᱤᱫᱟᱹᱭᱮᱱᱟ ᱟᱭᱢᱟ ᱜᱮ
ᱦᱩᱸ
ᱟᱫᱚ ᱤᱧᱟᱹᱜ ᱫᱚ ᱜᱚᱢᱠᱮ᱾ ᱡᱟᱹᱯᱤᱫ ᱵᱟᱝ ᱦᱤᱡᱩᱜ ᱠᱟᱱ ᱛᱤᱧ ᱛᱮ ᱛᱷᱚᱲᱟ ᱱᱛᱮ ᱪᱷᱟᱸᱫᱽ ᱥᱮᱫ ᱤᱧ ᱦᱮᱡ ᱟᱠᱟᱱᱟ ᱛᱷᱚᱲᱟ
ᱦᱚᱭ ᱜᱚᱢᱠᱮ ᱛᱟᱦᱚᱞᱮ ᱪᱟᱥᱵᱟᱥ ᱵᱟᱨᱮᱛᱮᱞᱟᱝ ᱜᱟᱞᱢᱟᱨᱟᱣ ᱞᱮᱱᱠᱷᱟᱱ ᱵᱷᱟᱹᱜᱤ ᱠᱚᱜᱼᱟ᱾
ᱵᱟᱝ ᱜᱚᱝᱠᱮ ᱚᱱᱟ ᱫᱚ ᱵᱟᱞᱟᱝ ᱜᱟᱞᱢᱟᱨᱟᱜᱼᱟ ᱮᱴᱟᱜ ᱡᱤᱱᱤᱥ ᱱᱤᱭᱮᱞᱟᱝ ᱜᱟᱞᱢᱟᱨᱟᱜᱼᱟ᱾ ᱚᱱᱟ ᱪᱟᱥ, ᱜᱚᱝᱠᱮ ᱟᱵᱮᱱᱟᱜ ᱛᱷᱚᱲᱟ ᱥᱯᱤᱠᱟᱨ ᱯᱨᱚᱵᱞᱮᱢᱚᱜ ᱠᱟᱱ ᱛᱟᱵᱮᱱᱟ
ᱦᱚᱭ ᱜᱚᱢᱠᱮ ᱱᱮᱴ ᱳᱣᱟᱨᱥ ᱱᱟᱥᱮ ᱫᱟᱨᱟ ᱰᱤᱥᱴᱟᱨᱱ ᱮ ᱛᱟᱞᱤᱧᱟ ᱚᱱᱟ ᱦᱚᱛᱮᱡ ᱛᱮ ᱦᱳᱭ ᱛᱚ
ᱦᱳᱭ ᱦᱳᱭ ᱦᱳᱭ ᱛᱚ ᱜᱚᱢᱠᱮ ᱱᱚᱜᱼᱚᱭ ᱟᱫᱚ ᱟᱪᱪᱷᱟ ᱜᱚᱝᱠᱮ ᱪᱟᱥᱵᱟᱥ ᱚᱱᱟ ᱪᱷᱟᱰᱟ ᱠᱟᱛᱮᱫ ᱮᱴᱟᱜ ᱡᱤᱱᱤᱥ ᱱᱤᱭᱟᱹ ᱞᱟᱹᱭ ᱛᱟᱞᱟᱝ ᱢᱮ ᱚᱱᱟ ᱥᱟᱞᱟᱜ ᱫᱚ ᱟᱨ ᱵᱟᱝ ᱨᱚᱲ ᱥᱟᱱᱟᱭᱤᱫᱤᱧ ᱠᱟᱱᱟ ᱥᱟᱱᱟᱢ ᱦᱚᱲ ᱜᱮ ᱪᱟᱥ ᱵᱟᱥ ᱠᱚ ᱜᱟᱞᱢᱟᱨᱟᱜ ᱠᱟᱱᱟ᱾
ᱮ ᱫᱚᱢᱠᱤ ᱛᱟᱦᱚᱞᱮ ᱢᱮᱱ ᱫᱟᱞᱤᱧ ᱡᱮ ᱚᱱᱛᱮ ᱢᱟ ᱦᱩᱰᱤᱧ ᱦᱩᱰᱤᱧ ᱵᱟᱹᱵᱩ ᱛᱟᱠᱚᱦᱚᱸ ᱡᱚᱞᱯᱚ ᱵᱚᱭᱚᱥ ᱠᱚᱨᱮ ᱵᱟᱹᱦᱩ ᱠᱚ ᱟᱹᱜᱩᱭᱮᱫ ᱠᱚᱛᱟᱵᱚᱱᱟ
ᱦᱳᱭ
ᱚᱱᱟ ᱵᱟᱨᱮ ᱛᱮ ᱟᱵᱤᱱ ᱪᱮᱫ ᱵᱤᱱ ᱞᱟᱹᱭ ᱭᱟ
ᱥᱤᱠᱷᱱᱟᱹᱛ ᱨᱮᱭᱟᱜ ᱚᱵᱷᱟᱵᱽ ᱜᱚᱝᱠᱮ ᱱᱚᱣᱟ ᱫᱚ ᱥᱤᱠᱷᱱᱟᱹᱛ ᱞᱮᱱᱠᱷᱟ ᱢᱟᱹᱭ ᱵᱟᱹᱵᱩ ᱛᱟᱠᱚ ᱥᱟᱱᱟᱢ ᱱᱚᱣᱟ ᱠᱚ ᱪᱟᱵᱟᱜᱼᱟ ᱴᱷᱤᱠ
ᱦᱮᱸ
ᱱᱤᱭᱟᱹ ᱠᱟᱱ ᱜᱮᱭᱟ ᱢᱮᱱ ᱨᱟᱱ ᱫᱚ ᱟᱫᱚ ᱚᱱᱟ ᱨᱮᱱᱟᱜ ᱨᱟᱱ ᱫᱚ ᱵᱟᱹᱱᱩᱜᱼᱟ᱾
ᱦᱳᱭ ᱜᱚᱝᱠᱮ ᱱᱤᱛᱚᱜᱜ ᱢᱟ ᱧᱮᱞᱚᱜ ᱠᱟᱱ ᱜᱮᱭᱟ ᱚᱞᱯᱚ ᱵᱚᱭᱮᱥ ᱨᱮ ᱵᱟᱹᱦᱩ ᱛᱮᱠᱚ ᱵᱟᱦᱩ ᱠᱚ ᱟᱹᱜᱩᱭᱮᱫ ᱠᱚᱣᱟ ᱥᱮ ᱚᱱᱠᱟ ᱠᱟᱹᱢᱤ ᱠᱚ ᱵᱟᱝ ᱠᱚ ᱵᱟᱝ ᱪᱮᱫ ᱠᱟᱛᱮᱫ ᱜᱮ
ᱦᱳᱭ ᱦᱳᱭ ᱚᱱᱟᱞᱤᱧ ᱞᱟᱹᱭ ᱠᱮᱫ ᱡᱚᱫᱤ ᱩᱱᱠᱩ ᱢᱚᱫᱽᱫᱷᱮᱨᱮ ᱥᱤᱠᱷᱱᱟᱹᱛ ᱛᱟᱦᱮᱸ ᱠᱚᱜᱼᱟ ᱥᱮ ᱩᱱᱠᱩ ᱚᱲᱟᱜ ᱨᱮᱱ ᱥᱤᱠᱠᱷᱤᱛᱚ ᱯᱚᱨᱤᱵᱟᱨ ᱛᱮᱠᱚ ᱵᱤᱞᱚᱝ ᱠᱮᱭᱟ ᱾ ᱛᱟᱦᱚᱞᱮ ᱫᱚ ᱩᱱ ᱱᱚᱣᱟ ᱠᱚᱫᱚ ᱵᱟᱝ ᱦᱩᱭ ᱠᱚᱜᱼᱟ ᱟᱨ ᱜᱚᱝᱠᱮ ᱚᱱᱟ ᱫᱚ ᱛᱤᱱᱟᱹᱜ ᱫᱤᱱ ᱵᱟᱠᱚ ᱥᱤᱠᱷᱱᱟᱹᱛ ᱠᱟᱱ ᱟᱠᱩ ᱩᱱᱟᱹᱜ ᱫᱤᱱ ᱫᱚ ᱱᱚᱝᱠᱟ ᱜᱮ ᱦᱳᱭᱼᱟ᱾ ᱛᱟᱭᱚᱢ ᱫᱟᱨᱟᱢ ᱟᱠᱚ ᱡᱚᱠᱷᱚᱱ ᱠᱚ ᱥᱤᱠᱷᱱᱟᱛᱚᱜᱼᱟ ᱦᱟᱸᱜ, ᱟᱫᱚ ᱟᱠᱚᱨᱮᱱ ᱢᱟᱹᱭ ᱵᱟᱹᱵᱩ ᱛᱟᱠᱚ ᱫᱚ ᱦᱟᱸᱜ ᱚᱱᱠᱟ ᱱᱤᱥᱪᱳᱭ ᱦᱟᱸᱜ ᱦᱮ ᱚᱱᱠᱟ ᱵᱚᱭᱮᱥ ᱵᱟᱝ ᱠᱩᱲᱟᱹᱣ ᱞᱮᱱ ᱛᱟᱠᱚ ᱠᱷᱟᱱ ᱥᱮ ᱚᱱᱠᱟ ᱵᱟᱠᱚ ᱵᱟᱯᱞᱟ ᱞᱮᱠᱟ ᱵᱟᱠᱚ ᱡᱩᱛ ᱞᱮᱱᱠᱷᱟᱱ ᱫᱚ ᱵᱟᱠᱚ ᱡᱟᱶᱟᱭ ᱠᱟᱠᱚ ᱠᱚᱣᱟ ᱦᱟᱸᱜ
ᱦᱳᱭ ᱜᱚᱝᱠᱮ ᱱᱤᱛᱳᱜ ᱢᱟ ᱧᱮᱞᱚᱜ ᱠᱟᱱᱜᱮ, ᱟᱠᱚ ᱟᱠᱚ ᱱᱤᱡᱮ ᱱᱤᱡᱮ ᱛᱮᱜᱮ ᱵᱚᱱ ᱟᱯᱩᱧᱼᱚᱜ ᱠᱟᱱᱟ, ᱥᱮ ᱟᱵᱚᱣᱟᱜ ᱠᱩᱥᱤ ᱨᱟᱡᱤ ᱛᱮᱜᱮ
ᱦᱳᱭ ᱜᱚᱝᱠᱮ ᱟᱫᱚ ᱱᱚᱣᱟ ᱫᱚ ᱥᱟᱵ ᱠᱟᱜ ᱢᱮ ᱠᱩᱥᱤ ᱛᱟᱦᱮᱱ ᱠᱷᱟᱱ ᱫᱚ ᱟᱹᱜᱩᱭᱮᱫ ᱠᱚᱜᱮᱭᱟᱠᱚ ᱚᱱᱟ ᱱᱤᱭᱟᱹ ᱫᱚ ᱚᱱᱮ ᱞᱤᱧ ᱢᱮᱱᱠᱮᱜ ᱥᱤᱠᱷᱱᱟᱹᱛ ᱨᱮ ᱚᱵᱷᱟᱵᱽ ᱚᱱᱟ ᱠᱷᱟᱹᱛᱤᱨ ᱜᱮ ᱮᱠᱢᱟᱛᱨᱚ ᱯᱨᱚᱵᱞᱮᱢ ᱠᱟᱱᱟ ᱟᱨ ᱧᱮᱞ ᱵᱮᱱ ᱱᱤᱛ ᱚᱠᱛᱚ ᱡᱟᱦᱟᱸᱭ ᱡᱟᱦᱟᱸᱭ ᱯᱩᱨᱱᱚ ᱵᱚᱭᱚᱥᱠᱚ ᱠᱟᱱᱟᱭ ᱢᱮᱱᱫᱚ ᱡᱟᱦᱟᱸᱭ ᱮᱰᱟᱞᱴ ᱠᱟᱱᱟᱭ ᱛ ᱩᱱᱤ ᱫᱚ ᱟᱜᱩ ᱛᱮᱫᱚ ᱠᱳᱱᱚ ᱚᱥᱩᱵᱤᱫᱷᱟᱼᱼ ᱫᱚ ᱵᱟᱹᱱᱩᱜᱼᱟ ᱱᱚᱣᱟ ᱫᱚ ᱞᱤᱜᱮᱞᱤ ᱜᱮᱭᱟ ᱮᱸᱻ ᱱᱚᱝᱠᱟᱼᱜᱮ ᱟᱫᱚ ᱛᱟᱭᱚᱢ ᱫᱟᱨᱟᱢ ᱪᱮᱫ ᱦᱩᱭᱩᱜ ᱠᱟᱱᱟ, ᱡᱩᱫᱤ ᱠᱩᱲᱤ ᱡᱩᱫᱤ ᱟᱭᱟᱜ ᱠᱩᱥᱤᱛᱮ ᱥᱮ ᱠᱚᱲᱟ ᱡᱩᱫᱤ ᱵᱟᱱᱟ ᱦᱚᱲᱟᱜ ᱠᱩᱥᱤ ᱛᱮᱠᱤᱱ ᱦᱮᱡ ᱞᱮᱱᱠᱷᱟᱱ ᱚᱱᱟ ᱫᱚ ᱪᱤᱜ ᱠᱮᱥ ᱦᱚᱸ ᱵᱟᱝ ᱦᱳᱭᱳᱜ ᱜᱮᱭᱟ᱾ ᱟᱫᱚ ᱟᱢ ᱚᱲᱟᱜ ᱨᱮᱱ ᱵᱟᱢ ᱠᱩᱥᱤᱭᱟᱜᱼᱟ ᱚᱱᱟ ᱫᱚ ᱟᱢᱟᱜ ᱯᱨᱚᱵᱞᱮᱢ, ᱢᱮᱱᱠᱷᱟᱱ ᱛᱟᱦᱮᱸᱱᱟ ᱠᱤᱱ ᱟᱠᱤᱱ ᱛᱚ ᱱᱚᱸᱰᱮ ᱫᱚ ᱟᱢ ᱫᱚ ᱪᱮᱫ ᱦᱚᱸ ᱵᱟᱢ ᱢᱮᱱ ᱫᱟᱲᱮᱭᱟᱜᱼᱟ᱾
ᱦᱳᱭ ᱜᱚᱢᱠᱮ ᱟᱵᱤᱱ ᱵᱤᱱ ᱞᱟᱹᱭ ᱠᱮᱜ ᱞᱮᱠᱟ, ᱱᱤᱡᱮᱨᱟᱜ ᱠᱩᱥᱤ ᱛᱮᱥᱮ ᱱᱤᱡᱮᱛᱮᱜᱮ ᱟᱜᱩ ᱱᱤᱡᱮᱛᱮ ᱱᱤᱡᱮ ᱠᱷᱩᱥᱤ
ᱜᱚᱝᱠᱮ ᱟᱢᱟᱜ ᱨᱚᱲ ᱥᱚᱢᱚᱭ ᱥᱮ ᱛᱷᱚᱲᱟ ᱯᱨᱚᱵᱽᱞᱮᱢᱚᱜ ᱠᱟᱱ ᱛᱟᱢᱟ, ᱪᱮᱫ ᱞᱮᱠᱟ ᱪᱚ ᱡᱩᱫᱟᱹ ᱜᱮ ᱟᱸᱡᱚᱢᱚᱜ ᱠᱟᱱ ᱛᱟᱢᱟ ᱟᱢᱟᱜ ᱨᱚᱲ᱾ ᱛᱷᱚᱲᱟ ᱱᱮᱴᱚᱣᱟᱨᱠ ᱡᱟᱭᱜᱟ ᱨᱮᱵᱮᱱ ᱥᱮᱱ ᱞᱮᱱᱠᱷᱟᱱ ᱵᱷᱟᱜᱤ ᱦᱩᱭ ᱠᱚᱜᱼᱟ ᱵᱟᱝᱠᱷᱟᱱ ᱟᱞᱟᱝᱟᱜ ᱡᱟᱦᱟᱸ ᱵᱟᱨᱚ ᱢᱤᱱᱤᱴ ᱨᱮᱭᱟᱜ ᱢᱮᱦᱱᱚᱛ ᱵᱟᱝ ᱮᱠᱫᱚᱢ ᱤᱭᱟᱹᱜ ᱛᱟᱞᱟᱝᱼᱟ ᱾
ᱠᱚ ᱱᱟᱯᱟᱭ ᱛᱮ
ᱦᱳᱭᱻᱦᱳᱭ ᱜᱚᱝᱠᱮ ᱱᱤᱛᱳᱜ ᱴᱷᱤᱠ ᱴᱷᱤᱠ ᱦᱮᱞᱳ
ᱦᱳᱭ ᱟᱸᱡᱚᱢᱚᱜ ᱠᱟᱱ ᱜᱮᱭᱟ᱾
ᱟᱪᱷᱟᱻᱟᱪᱷᱟ᱾ ᱢᱟ ᱞᱟᱹᱭ ᱵᱮᱱ ᱫᱚ
ᱦᱳᱭ ᱟᱨ ᱜᱚᱝᱠᱮ ᱢᱮᱱᱫᱟᱞᱤᱧ ᱟᱯᱮ ᱥᱮᱫ ᱫᱚ ᱵᱟᱯᱞᱟ ᱠᱚᱫᱚ ᱪᱮᱫ ᱞᱮᱠᱟ ᱵᱟᱯᱞᱟ ᱠᱚᱫᱚ ᱦᱩᱭᱩᱜ ᱛᱟᱯᱮ ᱜᱮᱭᱟ?
ᱜᱚᱝᱠᱮ ᱟᱯᱮᱥᱮᱜ ᱟᱨ ᱟᱞᱮᱥᱮᱜ ᱵᱟᱯᱞᱟ ᱫᱚ ᱪᱮᱜ, ᱟᱵᱚ ᱫᱚ ᱥᱟᱱᱛᱟᱲ ᱠᱟᱱᱟᱵᱚᱱ ᱛᱚ ᱟᱫᱚ ᱢᱚᱴᱟᱢᱩᱴᱤ ᱟᱢᱦᱚᱸ ᱵᱮᱥ ᱼᱼᱴ ᱵᱮᱝᱜᱚᱞ ᱠᱟᱱᱟᱢ ᱤᱧᱦᱚᱸ ᱚᱸᱭᱮᱥᱴ ᱵᱮᱝᱜᱚᱞ ᱠᱟᱹᱱᱟᱹᱧ ᱾
ᱛᱚ ᱵᱟᱯᱞᱟ ᱠᱚᱫᱚ ᱢᱤᱫ ᱨᱚᱠᱚᱢ ᱜᱮ ᱦᱩᱭᱩᱜᱼᱟ, ᱥᱩᱫᱩ ᱢᱤᱫᱴᱮᱱ ᱡᱤᱱᱤᱥ ᱟᱞᱟᱫᱟᱜᱼᱟ ᱟᱯᱮ ᱥᱮᱜ ᱫᱚ ᱛᱷᱚᱲᱟ ᱦᱮᱸ ᱛᱟᱲᱟᱛᱟᱲᱤ ᱠᱚ ᱠᱚᱨᱟᱣ ᱵᱚᱞᱮ ᱟᱨ ᱟᱞᱮᱥᱮᱫ ᱫᱚ ᱛᱷᱚᱲᱟ ᱞᱚᱝ ᱯᱨᱚᱥᱮᱥ ᱛᱮ ᱦᱩᱭᱩᱜᱭᱼᱟ᱾ ᱤᱱᱟᱹᱜᱮ ᱟᱨ ᱤᱱᱟᱹ ᱪᱷᱟᱰᱟ ᱠᱟᱛᱮᱜ ᱟᱯᱮ ᱥᱮᱫ ᱫᱚ ᱡᱟᱹᱥᱛᱤ ᱠᱟᱭᱛᱮ ᱡᱟᱦᱟᱸᱧ ᱧᱮᱞ ᱵᱟᱲᱟ ᱠᱟᱫᱟ ᱚᱱᱛᱮ ᱯᱩᱨᱩᱞᱤᱭᱟᱹ ᱵᱟᱸᱠᱩᱲᱟ ᱥᱮᱱ, ᱛᱚ ᱚᱱᱛᱮ ᱫᱚ ᱡᱟᱦᱟᱸᱟᱧ ᱧᱮᱞ ᱠᱟᱜᱼᱟ ᱚᱱᱮ ᱫᱟᱛᱨᱚᱢ ᱨᱮ ᱥᱮᱸᱜᱮᱞ ᱠᱚ ᱫᱷᱚᱨᱟᱣᱟ ᱚᱱᱟ ᱫᱚ, ᱥᱤᱧ ᱪᱟᱸᱫᱳ ᱥᱟᱹᱠᱷᱤ ᱠᱟᱛᱮᱜ ᱢᱮᱱᱠᱷᱟᱱ ᱟᱞᱮ ᱥᱮᱜ ᱫᱚ ᱱᱚᱣᱟ ᱫᱚ ᱵᱟᱹᱱᱩᱜ ᱠᱟᱫᱟ, ᱛᱚ ᱦᱚᱜᱼᱱᱟ ᱜᱮ ᱵᱚᱞᱮ ᱵᱷᱟᱨ ᱟᱜᱚᱢ ᱟᱨ ᱵᱟᱫᱽ ᱵᱟᱹᱠᱤ ᱫᱚ ᱵᱟᱫᱽ ᱵᱟᱹᱠᱤ ᱫᱚ ᱥᱟᱱᱟᱢ ᱜᱚᱢᱠᱮ ᱥᱚᱢᱟᱱ ᱜᱮᱭᱟ᱾
ᱦᱮᱸ ᱩᱱᱠᱟ ᱫᱷᱚᱢ ᱛᱮ
ᱟᱞᱮ ᱫᱚ ᱟᱞᱮ ᱞᱟᱹᱭᱢᱮ ᱜᱚᱢᱠᱮ ᱞᱟᱹᱭᱢᱮ
ᱛᱮᱦᱮᱧ ᱚᱱᱛᱮ ᱟᱯᱮ ᱟᱛᱳ ᱴᱚᱞᱟ ᱨᱮ ᱵᱟᱯᱞᱟ ᱠᱚ ᱦᱩᱭ ᱵᱟᱲᱟᱜ ᱜᱮᱭᱟ
ᱦᱳᱭ
ᱩᱱ ᱥᱩᱢᱚᱭ ᱫᱚ ᱢᱟᱱᱮ ᱚᱱᱠᱟ ᱤᱥᱤᱱ ᱠᱚ ᱞᱟᱹᱜᱤᱫ ᱫᱚ ᱵᱟᱨᱦᱮ ᱠᱷᱚᱱ ᱯᱮ ᱟᱹᱜᱩ ᱵᱟᱲᱟ ᱠᱚᱣᱟ, ᱥᱮ ᱟᱹᱛᱩᱳ ᱞᱟᱹᱜᱤᱫ ᱯᱮ ᱤᱥᱤᱱᱟ
ᱜᱚᱝᱠᱮ ᱤᱥᱤᱱ ᱫᱚ ᱥᱟᱵ ᱠᱟᱜ ᱢᱮ ᱱᱳᱣᱟ ᱫᱚ ᱜᱚᱝᱠᱮ ᱡᱚᱛᱚᱴᱟ ᱜᱮ ᱵᱟᱡᱮᱴ ᱟᱠᱚ ᱠᱚ ᱦᱟᱛᱟᱣ ᱫᱟᱲᱮᱭᱟᱜᱼᱟ ᱚᱱᱠᱟ ᱚᱱᱤᱨᱵᱷᱚᱨ ᱡᱩᱫᱤ ᱥᱟᱵ ᱠᱟᱜ ᱢᱮ ᱜᱚᱝᱠᱮ ᱚᱱᱠᱟᱱ ᱚᱱᱠᱟᱱ ᱯᱚᱨᱤᱵᱟᱨ ᱠᱟᱱᱟ ᱡᱟᱦᱟᱸ ᱫᱚ ᱵᱟᱠᱚ ᱮᱯᱷᱳᱴ ᱫᱟᱲᱮᱭᱟᱜ ᱠᱟᱱᱟ ᱛᱚ ᱩᱱ ᱚᱠᱛᱚ ᱫᱚ ᱜᱚᱝᱠᱮ ᱟᱛᱳ ᱨᱮᱱ ᱠᱮᱞᱟᱵᱽ ᱨᱮᱱ ᱠᱚᱲᱟ ᱠᱚᱠᱚ ᱢᱮᱱᱟᱜ ᱠᱚᱜᱮᱭᱟ ᱩᱱᱠᱩ ᱠᱚᱠᱚ ᱜᱚᱲᱚ ᱠᱚᱣᱟ ᱾ ᱟᱨ ᱠᱤᱪᱷᱩ ᱡᱟᱦᱟᱸᱭ ᱠᱚ ᱮᱯᱷᱳᱨᱴ ᱫᱟᱲᱮᱭᱟᱜᱼᱟ, ᱢᱮᱱᱫᱚ ᱚᱱᱠᱟᱼᱟ, ᱤᱥᱤᱱ ᱠᱚ ᱟᱹᱜᱩ ᱠᱚᱣᱟ ᱥᱮ ᱠᱮᱴᱠᱟᱨ ᱛᱚ ᱩᱱᱠᱩ ᱟᱠᱚ ᱠᱚᱨᱟᱣ ᱫᱟᱲᱮᱭᱟᱜᱼᱟ ᱱᱚᱣᱟ ᱱᱤᱭᱟᱹ ᱫᱚ ᱠᱚᱱᱳ ᱚᱥᱩᱵᱤᱫᱟ ᱵᱟᱹᱱᱩᱜᱼᱟ ᱜᱚᱢᱠᱮ ᱟᱞᱮᱴᱷᱮ ᱫᱚ ᱡᱟᱦᱟᱸᱭ ᱵᱟᱭ ᱫᱟᱲᱮᱭᱟᱜ ᱠᱷᱟᱱ ᱩᱱᱠᱚ ᱜᱚᱲᱚ ᱟ ᱜᱮᱭᱟ
ᱦᱳᱭ ᱜᱚᱝᱠᱮ ᱟᱞᱮ ᱟᱞᱮ ᱠᱚᱨᱮ ᱢᱟ ᱵᱟᱯᱞᱟ ᱟᱹᱛᱩ ᱴᱚᱞᱟ ᱠᱚᱨᱮ ᱵᱟᱠᱷᱟᱱ ᱵᱟᱯᱞᱟ ᱵᱷᱟᱸᱟᱱ ᱠᱚ ᱦᱩᱭᱩᱜ ᱛᱟᱞᱮ ᱜᱮᱭᱟ ᱥᱮ
ᱦᱳᱭ ᱦᱳᱭ᱾
ᱦᱳᱭ ᱩᱱ ᱥᱚᱢᱚᱭ ᱫᱚ ᱢᱟᱱᱮ ᱟᱛᱩ ᱨᱮᱱ ᱢᱟᱱᱮ ᱚᱱᱠᱟ ᱜᱷᱚᱨᱮ ᱜᱷᱚᱨᱮ ᱱᱤᱦᱟᱹᱛ ᱜᱮ ᱢᱤᱫ ᱦᱚᱲ ᱜᱟᱱ ᱠᱟᱛᱮᱫ ᱫᱚ ᱥᱟᱹᱨᱤ ᱫᱚ ᱞᱟᱜᱟᱜ ᱜᱮᱭᱟᱠᱟ ᱜᱚᱲ ᱥᱚᱯᱩᱨ ᱨᱮ ᱛᱟᱦᱮᱱ ᱞᱟᱜᱟᱜ ᱜᱮᱭᱟ᱾
ᱜᱚᱝᱠᱮ ᱟᱢᱟᱜ ᱜᱤ ᱟᱰᱤ ᱟᱸᱴ ᱜᱮ ᱱᱮᱴᱚᱣᱟᱨᱠ ᱯᱨᱚᱵᱞᱮᱢᱚᱜ ᱠᱟᱱ ᱛᱟᱢᱟ? ᱢᱟᱱᱮ ᱟᱢᱟᱜ ᱱᱮᱴᱣᱟᱨᱠᱤ ᱵᱟᱹᱱᱩᱜ ᱠᱟᱱ ᱛᱟᱢᱟ ᱥᱟᱹᱨᱤ ᱢᱟᱱᱮ ᱱᱚᱰᱮ ᱫᱚ ᱜᱚᱢᱠᱮ ᱢᱟᱱᱮ ᱪᱮᱫ ᱞᱮᱠᱟ ᱪᱚᱝ ᱯᱩᱨᱟᱹ ᱟᱸᱡᱚᱢᱚᱜ ᱠᱟᱱᱟ᱾ ᱴᱷᱤᱠ ᱴᱷᱟᱠ ᱢᱚᱸᱡᱽ ᱵᱟᱝ ᱟᱸᱡᱚᱢᱚᱜ ᱠᱟᱱᱟ ᱛᱟᱢᱟ ᱨᱚᱲ᱾
ᱤᱱᱠᱟᱹ ᱜᱮ ᱴᱟᱣᱣᱟᱨ ᱠᱚ ᱚᱱᱠᱟ ᱵᱟᱭ ᱧᱟᱢ ᱮᱫ ᱛᱟᱹᱞᱤᱧ ᱟᱭ᱾
ᱢᱮᱱᱠᱷᱟᱱ ᱛᱟᱦᱚᱞᱮ ᱫᱚ ᱜᱚᱝᱠᱮ ᱪᱮᱫ ᱞᱮᱠᱟ ᱪᱚ ᱵᱟᱹᱧ ᱵᱩᱡ ᱫᱟᱲᱮᱭᱟᱜ ᱠᱟᱱᱟ ᱢᱮᱱᱠᱷᱟᱱ ᱟᱵᱮᱱᱟᱜ ᱨᱚᱲ ᱡᱚᱠᱷᱚᱱ ᱨᱚᱲ ᱫᱟᱵᱮᱱ ᱥᱮ ᱡᱚᱠᱷᱚᱱ ᱢᱤᱫᱴᱮᱱ ᱣᱟᱨᱰ ᱵᱮᱱ ᱢᱩᱪᱟᱹᱜ ᱫᱟᱥᱮ ᱛᱚ ᱢᱤᱫᱴᱮᱱ ᱣᱟᱨᱰ ᱢᱩᱪᱟᱹᱫ ᱨᱮᱜᱮ ᱟᱰᱤ ᱵᱟᱡᱮ ᱜᱮ ᱢᱤᱫᱴᱮᱱ ᱟᱸᱡᱚᱢᱚᱜ ᱠᱟᱱᱟ᱾ ᱥᱚᱵᱫᱚᱜ ᱠᱟᱱᱟ ᱟᱨ ᱡᱟᱦᱟᱸᱛᱮ ᱟᱵᱮᱱ ᱡᱟᱦᱟᱸ ᱵᱮᱱ ᱨᱚᱲ ᱮᱫᱟ ᱚᱱᱟ ᱨᱚᱲ ᱨᱮᱱᱟᱜ ᱡᱟᱦᱟᱸ ᱢᱟᱦᱚᱛᱛᱚ ᱚᱱᱟ ᱦᱚᱸ ᱵᱟᱝ ᱛᱟᱦᱮᱱ ᱠᱟᱱᱟ᱾ ᱚᱱᱚ ᱚᱝᱠᱟ ᱵᱚᱞᱮ ᱢᱤᱫᱴᱮᱱ ᱜᱷᱚᱴᱚᱱᱟ ᱜᱷᱚᱴᱟᱜ ᱠᱟᱱᱟ᱾
ᱦᱮᱸ᱾ ᱤᱱᱠᱟᱹ ᱟᱞᱮ ᱥᱮᱫ ᱢᱟ ᱴᱟᱣᱟᱨ ᱠᱚ ᱵᱟᱱᱩᱜ ᱜᱮᱭᱟ ᱛᱳ ᱚᱱᱟᱛᱮ ᱚᱱᱠᱟ ᱯᱟᱪᱮ ᱰᱤᱥᱴᱟᱰ ᱮᱫᱟᱭ ᱦᱚᱭ ᱛᱚ᱾
ᱦᱮᱸ ᱟᱪᱪᱷᱟ ᱡᱟᱭᱦᱳᱠ ᱛᱟᱦᱚᱞᱮ ᱛᱟᱭᱚᱢ ᱫᱟᱨᱟᱢ ᱧᱮᱞᱚᱜᱼᱟ᱾ ᱪᱮᱫ ᱪᱮᱠᱟᱹᱜ ᱠᱟᱱᱟ ᱦᱟᱸᱜ ᱯᱟᱞᱮᱱ᱾
ᱦᱳᱭ᱾
ᱟᱪᱪᱷᱟ ᱴᱷᱤᱠ ᱜᱮᱭᱟ ᱢᱟ ᱜᱚᱝᱠᱮ ᱛᱟᱦᱚᱞᱮ ᱥᱟᱛᱟᱢ ᱫᱚ ᱪᱮᱫ ᱞᱟᱝ ᱫᱚᱦᱚᱣ ᱠᱟᱫ ᱛᱟᱦᱮᱱᱟ ᱦᱸᱟᱜ ᱪᱮᱫ ᱮᱢ ᱜᱟᱞᱢᱟᱨᱟᱜ ᱠᱟᱱ ᱛᱟᱞᱟᱝ ᱛᱟᱦᱮᱱᱟ ᱞᱟᱹᱭ ᱛᱟᱞᱟᱝ ᱢᱮ ᱟᱨ ᱢᱤᱫ ᱫᱷᱟᱣ᱾
ᱜᱚᱝᱠᱤ ᱢᱮᱱᱫᱟᱹᱧ ᱟᱞᱮᱭᱟᱜ ᱚᱱᱠᱟ ᱟᱛᱩ ᱴᱚᱞᱟ ᱠᱚᱨᱮ ᱡᱚᱠᱷᱚᱱ ᱵᱟᱯᱞᱟ ᱥᱮ ᱵᱷᱟᱸᱰᱟᱱ ᱦᱩᱭᱩᱜ ᱛᱟᱞᱮ ᱜᱮᱭᱟ
ᱦᱳᱭ᱾
ᱟᱛᱚ ᱨᱮᱱ ᱜᱮ ᱡᱚᱛᱚ ᱦᱚᱲ ᱢᱟᱱᱮ ᱥᱟᱱᱟᱢ ᱠᱚᱜᱮ ᱜᱷᱚᱨᱮ ᱜᱷᱚᱨᱮ ᱢᱤᱫ ᱦᱚᱲ ᱠᱟᱛᱮ ᱚᱝᱠᱟ ᱪᱟᱞᱟᱜ ᱞᱟᱜᱟᱜᱼᱟ᱾ ᱱᱟᱥᱮ ᱜᱚᱲᱚ ᱥᱚᱯᱚᱦᱚᱫ ᱮᱢ ᱞᱟᱜᱟᱜᱼᱟ᱾
ᱦᱮᱸ ᱦᱮᱸ᱾
ᱟᱨ ᱚᱱᱠᱟ ᱡᱟᱦᱟᱸᱭ ᱠᱚ ᱡᱩᱫᱤ ᱵᱟᱝᱠᱚ ᱥᱮᱞᱮᱫᱚᱜᱼᱟ ᱥᱮ ᱵᱟᱝᱠᱚ ᱥᱮᱴᱮᱨᱚᱜᱼᱟ ᱢᱟᱱᱮ ᱚᱱᱠᱟ ᱫᱚ ᱯᱚᱨᱚᱵᱚᱨᱛᱤ ᱠᱟᱞ ᱨᱮ ᱟᱠᱚᱣᱟᱜ ᱡᱚᱠᱷᱚᱱ ᱟᱭᱟᱜ ᱡᱚᱠᱷᱚᱱ ᱵᱟᱯᱞᱟ ᱦᱩᱭᱩᱜ ᱛᱟᱭᱟ
ᱦᱮᱸ᱾
ᱩᱱ ᱥᱢᱚᱭ ᱩᱱᱤᱭᱟᱜ ᱜᱚᱲᱚᱥᱳᱯᱚᱦᱚᱜ ᱵᱟᱝ ᱠᱚ ᱛᱟᱦᱮᱱ ᱜᱮᱭᱟ᱾
ᱟᱪᱪᱷᱟ ᱜᱚᱝᱠᱮ ᱛᱟᱦᱞᱮ ᱱᱚᱣᱟ ᱥᱟᱵ ᱠᱟᱹᱫᱟᱹᱧ ᱠᱟᱛᱷᱟ ᱨᱤᱧ ᱥᱟᱵ ᱠᱮᱜᱼᱟ ᱥᱟᱵ ᱠᱟᱜ ᱢᱮ ᱢᱤᱫᱴᱮᱱ ᱯᱚᱨᱤᱵᱟᱨ ᱨᱮ ᱮᱠᱮᱱ ᱠᱩᱲᱤ ᱜᱤᱫᱽᱨᱟᱹ ᱜᱮ ᱢᱮᱱᱟᱜ ᱠᱚᱣᱟ ᱛᱟᱦᱚᱞᱮ ᱩᱱᱠᱩ ᱪᱮᱠᱟ ᱠᱚ ᱪᱟᱞᱟᱜᱼᱟ?
ᱜᱚᱝᱠᱮ ᱡᱟᱦᱟᱸᱭ ᱠᱩ ᱠᱩᱲᱤ ᱜᱤᱫᱽᱨᱟᱹ ᱵᱟᱱᱩᱜ ᱠᱚᱣᱟ ᱩᱱᱠᱩ ᱫᱚ ᱠᱚᱲᱟ ᱜᱤᱫᱽᱨᱟᱹ ᱵᱟᱝ ᱵᱟᱱᱩᱠ ᱠᱚ ᱛᱟᱠᱚᱣᱟ᱾ ᱩᱱᱠᱩ ᱠᱚᱫᱚ ᱥᱮᱪᱮᱜ ᱜᱚᱜᱚ ᱦᱚᱲ ᱥᱮ ᱚᱱᱠᱟ ᱫᱟᱜ ᱮᱢᱠᱚ
ᱟ ᱜᱚᱜᱳ ᱦᱚᱲ ᱦᱚᱠᱚ ᱟᱯᱮᱴᱷᱮᱜ ᱫᱚ ᱯᱚᱨᱤᱵᱮᱥᱚᱱ ᱟᱠᱚ?
ᱦᱳᱭᱻᱦᱳᱭᱻ
ᱚᱸᱻ ᱟᱪᱪᱷᱟ ᱛᱟᱦᱚᱞᱮ ᱦᱳᱭ ᱜᱚᱝᱠᱮ ᱟᱞᱮ ᱥᱮᱫ ᱫᱚ ᱚᱱᱠᱟ ᱫᱚ ᱵᱟᱝ᱾ ᱜᱚᱜᱚ ᱦᱚᱲ ᱠᱚ ᱫᱚ ᱵᱟᱠᱚ ᱯᱚᱨᱤᱵᱮᱥᱱᱟ ᱟᱞᱮ ᱥᱮᱫ ᱫᱚ᱾ ᱡᱟᱭᱦᱳᱠ ᱯᱟᱞᱮ ᱚᱱᱠᱟᱜᱮ ᱟᱯᱮ ᱯᱨᱚᱛᱷᱚᱢ ᱠᱷᱚᱡ ᱯᱮ ᱠᱚᱨᱟᱣ ᱟᱹᱜᱩ ᱟᱠᱟᱫᱟ᱾
ᱥᱮ ᱱᱚᱛᱮ ᱫᱚ ᱱᱚᱝᱠᱟ ᱫᱟᱜ ᱨᱮᱱᱟᱜ ᱵᱮᱵᱚᱥᱛᱷᱟ ᱠᱚ ᱵᱟᱹᱱᱩᱜ ᱛᱟᱞᱮ ᱜᱮᱭᱟᱥᱮ᱾ ᱢᱟᱱᱮ ᱥᱟᱸᱜᱤᱧ ᱧᱚᱜ ᱪᱟᱞᱟᱜ ᱞᱟᱜᱟᱣ ᱞᱮᱭᱟ ᱫᱟᱜ ᱟᱹᱜᱩ ᱠᱚᱫᱚ᱾
ᱚ ᱟᱪᱪᱷᱟ ᱟᱪᱪᱷᱟ ᱧᱩ ᱫᱟᱜ ᱦᱚᱸ?
ᱦᱳᱭ ᱧᱩ ᱫᱟᱜ ᱦᱚᱸ ᱚᱱᱠᱟ ᱫᱤᱯᱤᱞ ᱠᱟᱛᱮᱜ ᱟᱹᱜᱩ ᱞᱟᱜᱟᱣ ᱞᱮᱭᱟ᱾
ᱳ ᱟᱪᱪᱷᱟ ᱟᱪᱪᱷᱟ ᱟᱪᱪᱷᱟ ᱢᱟᱱᱮ ᱟᱯᱮ ᱟᱦ ᱟᱯᱮ ᱛᱟᱦᱚᱞᱮ ᱫᱚ ᱚᱱᱠᱟ ᱴᱤᱭᱩᱵᱽᱚᱭᱮᱞ ᱠᱚᱫᱚ ᱵᱟᱹᱱᱩᱜ ᱛᱟᱯᱮᱭᱟ?
ᱦᱳᱭ ᱢᱮᱱᱟᱜ ᱫᱚ ᱢᱮᱱᱟᱜᱼᱟ, ᱞᱮᱠᱤᱱ ᱥᱟᱺᱜᱤᱧ ᱧᱚᱜ ᱠᱟᱹᱴᱤᱡ ᱢᱮᱱᱟᱜᱼᱟ᱾
ᱟᱛᱩ ᱨᱮᱫᱚ ᱵᱟᱹᱱᱩᱜᱼᱟ?
ᱦᱩᱸ ᱟᱛᱩ ᱨᱮᱫᱚ ᱵᱟᱹᱱᱩᱜ-ᱟ ᱾ ᱢᱟᱱᱮ ᱟᱰᱤ ᱥᱟᱺᱜᱤᱧ ᱧᱚᱜ ᱪᱟᱞᱟᱣ ᱞᱟᱜᱟᱜ-ᱟ᱾
ᱟᱹᱛᱩ ᱨᱮᱫᱚ ᱵᱟᱹᱱᱩᱜᱼᱟ?
ᱦᱳᱭ ᱢᱮᱱᱟᱜ ᱫᱚ ᱢᱮᱱᱟᱜᱼᱟ ᱢᱟᱱᱮ ᱠᱟᱹᱴᱤᱡ ᱥᱟᱺᱜᱤᱧ ᱧᱚᱜ ᱟᱹᱛᱩ ᱨᱮᱜᱮ᱾
ᱚ ᱟᱪᱪᱷᱟ ᱢᱟᱱᱮ ᱟᱯᱮ ᱚᱲᱟᱜ ᱠᱷᱚᱡ ᱥᱟᱺᱜᱤᱧ ᱨᱮ? ᱢᱮᱱᱠᱷᱟᱡ ᱮᱴᱟᱜ ᱦᱚᱲᱟᱜ ᱚᱲᱟᱜ ᱨᱮ ᱫᱚ ᱥᱩᱨ ᱜᱮᱭᱟ?
ᱦᱳᱭ ᱢᱟᱱᱮ ᱟᱹᱛᱩ ᱠᱩᱞᱦᱤ ᱢᱩᱪᱟᱹᱫ ᱥᱮᱫ ᱨᱮ ᱢᱮᱱᱟᱜᱼᱟ᱾
ᱦᱮᱸ ᱢᱟᱱᱮ ᱡᱟᱦᱟᱸᱭᱟᱜ ᱚᱲᱟᱜ ᱠᱩᱞᱦᱤ ᱢᱩᱪᱟᱹᱫ ᱥᱮᱡ ᱫᱚ ᱥᱩᱨ ᱜᱮᱛᱟᱭᱟ ᱛᱟᱦᱚᱞᱮ
ᱡᱟᱭᱦᱳᱠ ᱟᱨᱠᱤ, ᱢᱟᱱᱮ ᱢᱤᱫ ᱛᱤᱱᱟᱹᱜ ᱜᱟᱱ ᱟᱯᱮ ᱴᱤᱭᱩᱵᱭᱮᱞ ᱢᱮᱱᱟᱜ ᱟᱠᱟᱫᱟ?
ᱯᱤᱯᱚᱞ ᱳᱭ ᱟᱞᱮ ᱴᱚᱞᱟ ᱨᱮᱢᱟ ᱛᱤᱱᱟᱹᱜ ᱟᱞᱮ ᱯᱟᱲᱟ ᱨᱮᱢᱟ ᱵᱟᱨᱭᱟ ᱢᱮᱱᱟᱜ ᱛᱟᱞᱮᱭᱟ᱾
ᱢᱟᱱᱮ ᱟᱯᱮ ᱟᱹᱛᱩ ᱟᱨ ᱟᱛᱩ ᱢᱟᱱᱮ ᱦᱚᱲ ᱛᱤᱱᱟᱹᱜ ᱦᱚᱲ ᱦᱚᱲ ᱦᱚᱲ ᱫᱚ ᱵᱟᱝ ᱢᱟᱱᱮ ᱚᱲᱟᱜ ᱛᱤᱱᱟᱹᱜ ᱜᱟᱱ ᱢᱮᱱᱟᱜ ᱟᱠᱟᱫᱟ?
ᱳᱭᱻ ᱚᱲᱟᱜ ᱢᱮᱱᱟᱜ ᱠᱟᱫᱟ ᱳᱭᱻ ᱯᱚᱧᱪᱟᱥ ᱥᱟᱴᱴᱤ᱾
ᱯᱚᱧᱪᱟᱥ ᱥᱟᱴᱴᱤ ᱨᱮ ᱵᱟᱨᱭᱟ ᱴᱤᱭᱩᱵᱽᱭᱮᱞ ᱢᱟᱛᱨᱚ ᱟᱨᱦᱚ ᱛᱚ ᱞᱟᱜᱟᱣ ᱫᱚᱨᱠᱟᱨ ᱠᱟᱱᱟ᱾ ᱢᱚᱴᱟᱢᱩᱴᱤ ᱯᱩᱱᱭᱟ ᱜᱟᱱ ᱞᱟᱜᱟᱣ ᱫᱚᱨᱠᱟᱨ ᱠᱟᱱᱟ ᱮᱠᱷᱚᱱᱚ᱾
ᱦᱳᱭ ᱜᱚᱝᱠᱮ ᱱᱳᱴᱤᱥ ᱠᱚᱫᱚ ᱵᱞᱚᱠ ᱠᱚᱨᱮᱞᱮ ᱡᱚᱢᱟ ᱵᱟᱲᱟ ᱟᱠᱟᱫ ᱜᱮᱭᱟ ᱵᱟᱝᱠᱚ ᱵᱮᱱᱟᱣ ᱟᱠᱟᱫ ᱞᱮᱭᱟ᱾
ᱟᱯᱮ ᱫᱚ ᱤᱭᱟᱹ ᱯᱚᱧᱪᱟᱭᱮᱛ ᱮᱞᱟᱠᱟ ᱠᱟᱱᱟᱯᱮ ᱛᱚ?
ᱦᱮᱸ
ᱟᱫᱚ ᱯᱚᱧᱪᱟᱭᱮᱛ ᱯᱮ ᱪᱟᱞᱟᱜ ᱯᱮ ᱯᱚᱧᱪᱟᱭᱮᱛ ᱵᱞᱚᱠ ᱨᱮᱯᱮ ᱡᱚᱢᱟ ᱦᱮᱸ ᱵᱞᱚᱠ ᱢᱟ ᱫᱚᱨᱠᱟᱨ ᱠᱟᱱ ᱜᱮᱭᱟ ᱚᱱᱟ ᱵᱞᱚᱠ ᱪᱟᱞᱟᱜᱼᱟ ᱚᱱᱟ ᱠᱟᱜᱚᱡ ᱫᱚ ᱢᱮᱱᱠᱷᱟᱱ ᱯᱧᱪᱟᱭᱮᱛ ᱨᱮ ᱵᱟᱨ ᱯᱮ ᱫᱟᱱ ᱪᱟᱞᱟᱜ ᱯᱮ ᱦᱟᱸᱜ
ᱪᱟᱯ ᱮᱢᱟ ᱠᱚᱯᱮ ᱦᱟᱸᱜ ᱴᱷᱤᱠ ᱦᱩᱭᱩᱜᱼᱟ ᱾
ᱤᱭᱟᱹ ᱚᱱᱟ ᱜᱮᱛᱚ ᱛᱤᱥ ᱠᱚ ᱵᱮᱱᱟᱣ ᱟᱞᱮ ᱠᱟᱱᱟ ᱟᱭᱢᱟ ᱜᱮ ᱚᱥᱩᱵᱤᱫᱷᱟᱜ ᱠᱟᱱ ᱛᱟᱞᱮᱭᱟ᱾
ᱡᱩᱫᱤ ᱵᱟᱠᱚ ᱵᱮᱱᱟᱣ ᱟᱯᱮ ᱠᱟᱱᱟ ᱛᱟᱦᱚᱞᱮ ᱫᱚ ᱰᱤ ᱮᱢ ᱴᱷᱮᱱ ᱪᱟᱞᱟᱜ ᱯᱮ᱾ ᱩᱱᱤ ᱰᱟᱭᱨᱮᱠᱴ ᱵᱞᱚᱠ ᱨᱮ ᱟᱞᱚ ᱯᱮ ᱪᱟᱞᱟᱜᱼᱟ ᱰᱤ ᱰᱤ ᱮᱢ ᱴᱷᱮᱱ ᱪᱟᱞᱟᱜ ᱯᱮ ᱰᱟᱭᱨᱮᱠᱴ᱾ ᱩᱱᱤ ᱴᱷᱮᱡ ᱩᱱᱤᱭᱟᱜ ᱚᱯᱷᱤᱥ ᱨᱮ ᱪᱟᱞᱟᱜ ᱯᱮ ᱱᱚᱝᱠᱟ ᱱᱚᱝᱠᱟ ᱵᱮᱯᱟᱨ, ᱛᱟᱦᱚᱞᱮ ᱜᱚᱝᱠᱮ ᱪᱮᱫ ᱞᱮ ᱪᱮᱠᱟᱭᱟ? ᱛᱟᱦᱚᱞᱮ ᱫᱟᱜ ᱨᱮᱭᱟᱜ ᱚᱥᱩᱵᱤᱫᱷᱟ ᱦᱩᱭᱩᱜ ᱛᱟᱦᱚᱞᱮ ᱜᱮ ᱦᱩᱭᱩᱜᱼᱟ ᱰᱤ ᱮᱢ ᱴᱷᱮᱱ ᱪᱟᱞᱟᱣ ᱞᱮᱱ ᱠᱷᱟᱱ ᱦᱩᱭᱩᱜᱼᱟ᱾ ᱟᱨ ᱤᱱᱟᱹ ᱪᱷᱟᱰᱟ ᱠᱟᱛᱮᱫ ᱟᱯᱮ ᱟᱛᱩ ᱨᱮᱫᱚ ᱚᱱᱠᱟ ᱤᱭᱟᱹ ᱥᱟᱵᱢᱟᱨᱥ ᱤᱯᱤᱞ ᱠᱚᱫᱚ ᱵᱟᱯᱮ ᱵᱟᱹᱭᱥᱟᱹᱣ ᱟᱠᱟᱫᱟ?
ᱵᱟᱝ ᱜᱚᱝᱠᱟ ᱟᱫᱚ ᱮᱢᱱᱤ ᱠᱩᱧ ᱢᱮᱱᱟᱜ ᱛᱟᱞᱮ ᱜᱮᱭᱟ ᱥᱮᱫᱟᱭ-ᱟᱜ᱾
ᱥᱟᱵ ᱠᱟᱜ ᱢᱮᱱ ᱜᱚᱝᱠᱮ ᱡᱟᱦᱟᱸᱭᱟᱜ ᱯᱟᱠᱟ ᱚᱲᱟᱜ ᱢᱮᱱᱟᱜ ᱠᱟᱜ ᱛᱟᱭᱟ ᱛᱚ ᱩᱱᱤ ᱥᱟᱵᱢᱟᱨᱥᱟᱞᱯᱤᱞ ᱵᱟᱛᱷᱨᱩᱢ ᱠᱚᱫᱚ ᱵᱟᱹᱱᱩᱜ ᱛᱟᱭᱟ ᱛᱚ
ᱦᱳᱭ ᱜᱚᱝᱠᱮ ᱡᱟᱦᱟᱸᱭ ᱠᱚ ᱚᱱᱠᱟ ᱢᱮᱱᱟᱜ ᱛᱟᱠᱚ ᱜᱮᱭᱟ, ᱟᱫᱚ ᱡᱚᱛᱚ ᱦᱚᱲ ᱫᱟᱜ ᱠᱚᱫᱚ ᱵᱟᱝᱠᱚ ᱦᱟᱛᱟᱣ ᱚᱪᱚᱜ ᱜᱮᱭᱟ ᱥᱮ ᱟᱠᱚ ᱜᱷᱮᱨᱟᱣ ᱮᱥᱮᱫ ᱠᱟᱫᱟ ᱠᱚ᱾
ᱦᱮᱸ ᱦᱮᱸ ᱚᱱᱟ ᱢᱟ ᱦᱮᱸ ᱜᱮ ᱟᱫᱚ ᱜᱚᱝᱠᱮ ᱢᱮᱱᱟᱜ ᱠᱟᱜ ᱜᱮᱭᱟ ᱛᱚ ᱥᱟᱵᱢᱟᱨᱥᱟᱞᱤᱯᱤᱞ ᱚᱱᱟᱜᱤ ᱵᱟᱲᱟᱭ ᱥᱟᱱᱟᱭᱤᱫᱤᱧ ᱠᱟᱱᱟ
ᱦᱳᱭ ᱜᱚᱝᱠᱮ ᱢᱮᱱᱟᱜ ᱜᱮᱭᱟ᱾
ᱦᱳᱭ ᱦᱳᱭ ᱚᱱᱟᱜᱮ ᱟᱨᱠᱤ ᱡᱟᱭᱦᱳᱠ ᱟᱫᱚ ᱟᱞᱮᱥᱮᱫ ᱫᱚ ᱱᱚᱱᱛᱮ ᱱᱤᱛ ᱚᱠᱛᱚ ᱟᱞᱮᱥᱮᱫ ᱫᱟᱜ ᱨᱮᱱᱟᱜ ᱚᱵᱷᱟᱵ ᱵᱟᱹᱱᱩᱜᱼᱟ ᱾ ᱢᱟᱱᱮ ᱯᱨᱚᱛᱤᱴᱤ ᱟᱛᱩ ᱨᱮ, ᱴᱮᱝᱠᱮ ᱦᱮᱱᱟᱜ ᱠᱟᱫᱟ ᱞᱟᱹᱴᱩ ᱞᱟᱹᱴᱩ ᱾ ᱟᱨ ᱡᱚᱛᱚ ᱩᱲᱟᱜ ᱨᱮᱠᱩ ᱮᱢ ᱦᱩᱴᱩ ᱠᱟᱜ ᱠᱚᱣᱟ ᱱᱚᱝᱠᱟ ᱵᱚᱞᱮ ᱮᱱ ᱱᱚᱞ ᱡᱮ ᱴᱟᱭᱤᱢ ᱴᱟᱭᱤᱢ ᱫᱟᱜ ᱦᱟᱡᱩᱜᱼᱟ ᱵᱚᱞᱮ ᱚᱝᱠᱷᱟ ᱥᱮᱛᱟᱜ ᱦᱟᱡᱩᱜᱼᱟ ᱛᱤᱠᱤᱱ ᱦᱟᱡᱩᱜᱼᱟ ᱟᱹᱭᱩᱵ ᱦᱟᱡᱩᱜᱼᱟ ᱵᱚᱞᱮ ᱚᱝᱠᱟ ᱾ ᱤᱱᱟᱹ ᱜᱷᱟᱰᱟ ᱠᱟᱛᱮᱜ ᱟᱹᱛᱩ ᱨᱮ ᱨᱟᱥᱛᱟ ᱨᱮ ᱠᱚᱞ ᱟᱞᱮ ᱟᱹᱛᱩ ᱨᱮ ᱛᱤᱱᱟᱹᱜ ᱜᱟᱱ ᱠᱚᱞ ᱤᱧ ᱞᱟᱹᱭᱟᱢ ᱠᱟᱱᱟ ᱾ ᱮᱸ ᱮᱠ, ᱫᱩᱭ, ᱛᱤᱱ, ᱪᱟᱨ, ᱯᱟᱸᱪ ᱪᱷᱚᱭ ᱥᱟᱛ ᱟᱴ ᱟᱴ ᱱᱚᱭ ᱫᱚᱥ ᱮᱜᱟᱨᱚ ᱤᱜᱟᱨᱚ ᱵᱟᱨᱳᱴᱤ ᱠᱚᱞ ᱢᱮᱱᱟᱜ ᱠᱟᱫᱟ ᱜᱚᱝᱠᱮ ᱟᱞᱮ ᱚᱲᱟᱜ ᱟᱞᱮ ᱟ ᱟᱹᱛᱩ ᱨᱮ ᱾
ᱩᱫᱢᱮ ᱟᱭᱢᱟ ᱜᱤ ᱢᱮᱱᱟᱜ ᱛᱟᱯᱮ ᱜᱮᱭᱟ ᱛᱷᱟᱦᱮ᱾
ᱫᱮᱲᱥᱚᱴᱤ ᱚᱲᱟᱜ ᱢᱮᱱᱟᱜ ᱠᱟᱫᱟ ᱾
ᱦᱳᱭ
ᱤᱜᱟᱨᱚ ᱵᱟᱨᱚᱴᱤ ᱠᱚᱞ ᱢᱮᱱᱟᱜ ᱠᱟᱫᱟ ᱾ ᱟᱨ ᱟᱫᱚ ᱚᱱᱮ ᱚᱝᱠᱮ ᱟᱨᱚ ᱢᱮᱱᱟᱜ ᱜᱤ ᱱᱚᱣᱟ ᱚᱲᱟᱜ ᱚᱲᱟᱜ ᱠᱚ ᱤᱭᱟᱹ ᱤᱫᱤ ᱚᱴᱚᱠᱟᱜ ᱠᱟᱱ ᱱᱮᱛᱟᱨ ᱢᱟ ᱾ ᱱᱚᱞ ᱱᱟᱜ ᱠᱟᱜ ᱱᱟᱹᱭ ᱦᱟᱞᱟ ᱠᱟᱛᱮᱜ ᱾ ᱟᱨ ᱤᱱᱟᱹ ᱪᱷᱟᱰᱟ ᱠᱟᱛᱮᱡ ᱯᱨᱟᱭ ᱞᱮᱠᱟᱱ ᱚᱲᱟᱜ ᱨᱮᱜᱮ ᱮᱠᱷᱚᱱ ᱫᱚ ᱴᱤᱭᱟ ᱤᱭᱟᱹ ᱢᱮᱱᱟᱜ ᱠᱟᱫᱟ ᱥᱟᱵᱢᱟᱨᱥᱤᱵᱤᱞ ᱠᱚ ᱵᱟᱹᱭᱥᱟᱹᱣ ᱠᱟᱫᱟ ᱾
ᱦᱳᱭ ᱜᱚᱝᱠᱮ ᱟᱞᱮ ᱦᱚᱸ ᱚᱱᱠᱟ ᱠᱚ ᱵᱟᱹᱭᱥᱟᱹᱣ ᱞᱮᱛ ᱛᱟᱦᱮᱱᱟ ᱚᱱᱠᱟ ᱯᱟᱭᱤᱯ ᱠᱩ ᱾ ᱴᱟᱭᱤᱢ ᱴᱟᱭᱤᱢ ᱫᱟᱜ ᱦᱤᱡᱩᱜ ᱠᱚ ᱢᱮᱛᱟᱜ ᱞᱮ ᱛᱟᱦᱮᱸᱱᱟ ᱾ ᱟᱫᱚ ᱫᱟᱜ ᱠᱚᱦᱚᱸ ᱚᱱᱠᱟ ᱚᱠᱛᱚ ᱨᱮᱫᱚ ᱵᱟᱝ ᱠᱚ ᱟᱲᱟᱜ ᱞᱮᱭᱟ ᱥᱚᱢᱚᱭ ᱥᱚᱢᱚᱭ ᱫᱚ ᱾
ᱵᱟᱠᱚ ᱟᱲᱟᱜ ᱯᱮ ᱪᱮᱫᱟᱜ ᱵᱟᱠᱚ ᱟᱲᱟᱜ ᱯᱮᱭ ᱾
ᱚᱠᱚᱭ ᱠᱚ ᱵᱟᱰᱟᱭᱟ ᱟᱞᱮ ᱵᱟᱠᱚ ᱢᱮᱛᱟᱜ ᱞᱮ ᱛᱟᱦᱮᱸᱱ ᱥᱮᱛᱟᱜ ᱢᱮᱲᱟ ᱵᱟᱨ ᱵᱮᱲᱟ ᱦᱮᱭᱟᱜ ᱛᱟᱞᱮᱭᱟ ᱫᱤᱱ ᱨᱮ ᱾
ᱟᱫᱚ ᱟᱯᱮ ᱫᱚ ᱟᱹᱰᱤ ᱞᱚᱜᱚᱱ ᱪᱟᱞᱟᱝ ᱰᱤ ᱮᱢ ᱥᱟᱶ ᱧᱟᱯᱟᱢ ᱫᱩᱨᱠᱟᱨ ᱠᱟᱱᱟ ᱟᱯᱮᱭᱟᱜ ᱫᱚ ᱾
ᱦᱚᱭ ᱚᱱᱟᱜᱮ ᱟᱫᱚ ᱟᱹᱞᱤᱧᱢᱟ ᱚᱲᱟᱜ ᱠᱚᱨᱮ ᱵᱟᱹᱱᱩᱜ ᱞᱤᱧᱟ ᱱᱤᱛᱚᱜ ᱢᱟ ᱦᱚᱥᱴᱮᱞ ᱠᱚᱨᱮ ᱢᱮᱱᱟᱜ ᱞᱤᱧᱟᱹ ᱾
ᱡᱟᱭᱦᱚᱠ ᱯᱟᱱᱮ ᱡᱟᱦᱟᱸᱭ ᱜᱮ ᱚᱲᱟᱜ ᱠᱚᱨᱮ ᱥᱮ ᱟᱵᱤᱱ ᱦᱚᱸ ᱪᱟᱞᱟᱜ ᱵᱮᱱ ᱡᱮᱦᱮᱛᱩ ᱟᱵᱤᱱ ᱡᱩᱫᱤ ᱵᱤᱱ ᱥᱤᱠᱷᱤ ᱢᱟᱱᱮ ᱡᱩᱫᱤ ᱟᱵᱤᱱ ᱜᱮ ᱚᱞᱚᱜ ᱯᱟᱲᱦᱟᱜ ᱟᱵᱤᱱ ᱟᱹᱛᱩ ᱨᱮ ᱡᱩᱫᱤ ᱟᱵᱤᱱ ᱮᱥᱠᱟᱨ ᱜᱮ ᱚᱞᱚᱜ ᱯᱟᱲᱦᱟᱜ ᱠᱚᱲᱟ ᱢᱮᱱᱟᱜ ᱵᱤᱱᱟ ᱛᱟᱦᱚᱞᱮ ᱟᱵᱤᱱ ᱵᱩᱡᱷᱟᱹᱣ ᱠᱚ ᱵᱤᱱ ᱾ ᱛᱩᱨᱟᱝ ᱠᱩ ᱦᱚᱲ ᱠᱩ ᱟᱨ ᱤᱫᱤ ᱠᱚ
ᱱᱚᱝᱠᱟᱱ ᱜᱚᱝᱠᱮ ᱱᱚᱝᱠᱟᱱ ᱥᱚᱢᱚᱥᱥᱟ ᱫᱚ ᱟᱹᱞᱤᱧ ᱫᱚ ᱢᱟᱱᱮ ᱟᱞᱮ ᱟᱹᱛᱩ ᱨᱮᱫᱚ ᱡᱮᱦᱮᱛᱩ ᱟᱞᱮ ᱟᱹᱛᱩ ᱠᱮᱞᱟᱵᱽ ᱨᱮᱱ ᱫᱚ ᱤᱧ ᱜᱤ ᱠᱮᱥᱤᱭᱟᱨ ᱠᱟᱹᱱᱟᱹᱧ ᱟᱨ ᱛᱚ ᱟᱨ ᱠᱮᱥ ᱠᱚᱨᱮ ᱱᱟᱜ ᱫᱚ ᱤᱧ ᱜᱤᱧ ᱧᱮᱞᱟ ᱢᱟᱱᱮ ᱤᱧ ᱧᱮᱞ